ᱦᱮᱸ ᱜᱚᱢᱠᱮ ᱡᱚᱦᱟᱨ ᱜᱮ᱾
ᱦᱮᱸ ᱡᱚᱦᱟᱨ ᱜᱮ᱾
ᱦᱮᱸ ᱛᱚ ᱡᱟᱦᱟᱸ ᱴᱚᱯᱤᱠ ᱱᱤᱭᱮᱞᱟᱝ ᱨᱚᱯᱚᱲ ᱠᱟᱱ ᱛᱟᱦᱮ ᱩᱸ ᱯᱷᱩᱴᱵᱚᱞ ᱠᱷᱮᱞᱠ ᱛᱚ ᱮᱸᱫ ᱠᱷᱮᱞ ᱫᱚ ᱛᱟᱞᱦᱮ ᱩᱸᱜ ᱟᱵᱤᱱᱟᱜ ᱫᱚ ᱤᱪᱪᱷᱟᱹ ᱫᱚ ᱢᱮᱱᱟᱜ ᱜᱮᱭᱟ ᱡᱮ ᱟᱭ ᱮᱥ ᱮᱞ ᱥᱮ ᱚᱱᱠᱟ ᱢᱟ-ᱢᱟᱨᱟᱝ ᱢᱟᱨᱟᱝ ᱡᱟᱭᱜᱟ ᱨᱮ ᱠᱷᱮᱞ ᱨᱮᱱᱟᱜ᱾ ᱮᱸᱛᱚ ᱟᱵᱚ ᱦᱚᱲ ᱢᱟ ᱩᱸ ᱚᱱᱠᱟ ᱥᱟᱯᱳᱴ ᱵᱟᱵᱚᱱ ᱧᱟᱢᱟ ᱥᱮ᱾ ᱦᱚᱲ ᱜᱤᱫᱽᱨᱟᱹ ᱞᱤᱧ ᱞᱤᱧ ᱧᱮᱞ ᱵᱟᱲᱟᱣ ᱠᱟᱫ ᱠᱚᱣᱟ ᱠᱷᱮᱞ ᱯᱷᱩᱴᱵᱚᱞ ᱟᱵᱚ ᱯᱷᱩᱴᱵᱚᱞ ᱫᱚ ᱟᱹᱰᱤ ᱵᱮᱥᱤ ᱠᱚ ᱠᱷᱮᱞᱟ ᱦᱚᱲ ᱜᱤᱫᱽᱨᱟᱹ ᱜᱮ᱾
ᱦᱩᱸ᱾
ᱠᱤᱱᱛᱩ ᱠᱤᱱᱛᱩ ᱪᱟᱱᱥ ᱫᱚ ᱫᱤᱠᱩ ᱜᱤᱫᱽᱨᱟᱹ ᱠᱚ ᱧᱟᱢᱟ ᱾
ᱠᱟᱛᱷᱟ ᱫᱚ ᱦᱩᱭᱩᱜ ᱠᱟᱱᱟ ᱜᱚᱝᱠᱮ ᱢᱟᱱᱮ ᱟᱵᱚ ᱢᱟᱱᱮ ᱡᱟᱦᱟᱸ ᱥᱟᱱᱛᱟᱲ ᱨᱮᱱᱟᱜ ᱡᱟᱜ ᱡᱟᱦᱟᱸ ᱥᱟᱱᱛᱟᱲ ᱠᱚ ᱚᱱᱮ ᱵᱚᱱ ᱠᱷᱮᱞ ᱵᱟᱲᱟᱭ ᱜᱮᱭᱟ ᱵᱮᱥᱤᱨ ᱵᱷᱟᱜᱽ ᱵᱚᱞᱛᱮ ᱜᱮᱞᱮ ᱢᱟᱱᱮ ᱟᱱᱮ ᱧᱩ ᱴᱷᱤᱠ ᱟᱪᱪᱷᱮ ᱢᱟᱱᱮ ᱮᱭ ᱯᱳᱣᱨᱟᱹ ᱧᱩ ᱦᱮᱱᱛᱮᱱ ᱧᱩ ᱛᱮᱜᱮ ᱠᱟᱹᱴᱤᱡ ᱢᱟᱱᱮ ᱜᱤᱫᱽᱨᱟᱹ ᱠᱚᱠᱚ ᱟᱨ ᱠᱷᱮᱞ ᱢᱟᱱᱮ ᱛᱚᱵᱤᱱ ᱵᱟᱲᱟᱭ ᱜᱮᱭᱟ ᱠᱟᱹᱴᱤᱡ ᱫᱟᱲᱮ ᱞᱟᱜᱟᱜᱼᱟ ᱾ ᱥᱚᱠᱛᱤ ᱞᱟᱜᱟᱜᱼᱟ, ᱟᱫᱚ ᱟᱵᱚ ᱟᱠᱚᱨᱮᱱ ᱥᱟᱱᱛᱟᱲ ᱠᱚᱫᱚ ᱦᱩᱭᱩᱜ ᱠᱟᱱᱟ ᱢᱟᱱᱮ ᱚᱱᱮ ᱯᱩᱨᱩᱢᱩᱨᱩ ᱧᱩ ᱛᱮᱜᱮᱠᱚ ᱠᱟᱹᱴᱤᱡ ᱠᱚ ᱯᱷᱩᱴᱟᱹᱜ ᱛᱟᱵᱚᱱᱟ ᱾
ᱦᱚᱲᱢᱚ ᱠᱚ ᱰᱷᱤᱞᱟᱹᱣ ᱛᱟᱠᱚᱣᱟ ᱵᱟᱝ ᱾
ᱦᱳᱭ ᱾
ᱟᱪᱪᱷᱟ ᱟᱪᱪᱷᱟ ᱱᱤᱛᱚᱜ ᱟᱹᱵᱤᱱᱻ ᱫᱚ ᱼᱼ ᱚᱲᱟᱜ ᱥᱮᱫ ᱠᱷᱱᱟᱜ ᱫᱚ ᱛᱤᱱᱟᱹᱜ ᱥᱟᱯᱚᱴᱵᱤᱱ ᱧᱟᱢ ᱜᱮᱭᱟ ᱱᱚᱜᱼᱚᱭ ᱡᱮ ᱯᱷᱩᱴᱵᱚᱞ ᱱᱤᱭᱟᱹ ᱟᱥᱟ ᱢᱮᱱᱟᱜ ᱛᱟᱵᱤᱱᱟ ᱥᱮ ᱠᱩᱠᱢᱩ ᱢᱮᱱᱟᱜ ᱛᱟᱵᱤᱱᱟ?
ᱦᱩᱸ ᱠᱮ ᱢᱟᱱᱮ ᱟᱥᱟ ᱫᱚ ᱵᱚᱞᱛᱮ ᱜᱮᱞᱮ ᱢᱟᱱᱮ ᱚᱠᱟ ᱞᱮᱠᱟ ᱥᱟᱯᱳᱴ ᱞᱤᱧᱟᱹ ᱢᱟᱱᱮ ᱢᱟᱱᱮ ᱤᱧ ᱟᱭᱳ ᱢᱳᱴᱟᱢᱩᱴᱤ ᱥᱟᱯᱳᱨᱴ ᱞᱤᱧ ᱜᱮᱭᱟ ᱢᱟᱱᱮ ᱠᱷᱮᱞ ᱫᱤᱠ ᱫᱤᱭᱮ ᱛᱮᱜᱮ ᱾ ᱟ ᱤᱧ ᱵᱟ ᱦᱚᱸ ᱵᱟᱝ ᱫᱚ ᱵᱟᱹᱞᱤᱧ ᱞᱟᱹᱭᱟ ᱵᱟᱵᱟ ᱦᱚ ᱤᱧ ᱵᱟ ᱦᱚᱸ ᱥᱟᱯᱳᱴ ᱞᱤᱧ ᱜᱮᱭᱟ ᱠᱷᱮᱞ ᱫᱤᱠ ᱫᱤᱭᱮ ᱛᱮ ᱫᱚ ᱾
ᱡᱟᱦᱟ ᱱᱟᱜ ᱜᱮ ᱢᱚᱴᱟᱢᱩᱴᱤ ᱠᱷᱮᱞ ᱫᱤᱠ ᱫᱤᱭᱮ ᱛᱷᱮᱠᱮ ᱞᱤᱧ ᱢᱮᱛᱟᱭᱟ ᱢᱟᱱᱮ ᱵᱟᱝ ᱫᱚ ᱵᱟᱭ ᱞᱟᱹᱭᱟ ᱢᱚᱴᱟᱢᱩᱴᱤ ᱾
ᱟᱪᱪᱷᱟ ᱛᱚ ᱟᱵᱚ ᱦᱚᱲ ᱢᱟ ᱠᱚᱢ ᱵᱮᱥᱤ ᱦᱩᱸ ᱡᱚᱛᱚ ᱜᱮᱵᱚᱱ ᱟᱹᱰᱤ ᱠᱚᱢ ᱜᱤᱫᱽᱨᱟᱹ ᱥᱮ ᱯᱷᱩᱴᱵᱚᱞ ᱜᱤᱫᱽᱨᱟᱹ ᱠᱚᱞᱤᱧ ᱧᱮᱞ ᱵᱟᱲᱟ ᱠᱟᱫ ᱠᱚᱣᱟ ᱾ ᱚᱲᱟᱜ ᱨᱮᱱᱟᱜ ᱪᱟᱯ ᱛᱮᱜᱮ ᱠᱚ ᱠᱷᱮᱞ ᱠᱚᱠᱚ ᱵᱟᱹᱜᱤᱭᱟ ᱢᱟᱱᱮ ᱵᱷᱟᱜᱮ ᱵᱷᱟᱜᱮ ᱜᱤᱫᱽᱨᱟᱹ ᱚᱲᱟᱜ ᱥᱮᱫ ᱠᱷᱚᱱᱟᱜ ᱥᱟᱯᱚᱴ ᱥᱟᱯᱚᱴ ᱵᱟᱠᱚ ᱧᱟᱢᱟ ᱥᱮᱵ ᱥᱮ ᱥᱮ ᱵᱟᱨᱚᱱ ᱠᱚᱣᱟ ᱠᱚ ᱾
ᱩᱸ ᱦᱩᱸ ᱾
ᱛᱚ ᱟᱹᱵᱤᱱ ᱡᱩᱫᱤ ᱚᱲᱟᱜ ᱦᱚᱲᱟᱜ ᱥᱟᱯᱳᱴ ᱵᱟᱝ ᱛᱟᱦᱮᱱᱟ ᱛᱚ ᱟᱹᱵᱤᱱ ᱠᱷᱮᱞ ᱜᱮ ᱵᱟᱹᱵᱤᱱ ᱢᱟᱱᱮ ᱠᱤ ᱤᱪᱪᱷᱟᱹ ᱛᱟᱦᱮᱱ ᱛᱟᱵᱤᱱ ᱨᱮᱦᱚᱸ ᱵᱟᱵᱤᱱ ᱢᱤᱫᱴᱟᱝ ᱢᱚᱱᱮ ᱨᱮ ᱤᱭᱟᱹ ᱛᱟᱦᱮᱱ ᱛᱟᱵᱤᱱᱟ, ᱡᱮ ᱥᱟᱯᱳᱨᱴ ᱵᱟᱝ ᱧᱟᱢᱚᱜ ᱠᱟᱱᱟ ᱦᱮᱸ ᱾
ᱱᱚᱣᱟ ᱫᱚ ᱮᱠᱫᱚᱢ ᱜᱚᱝᱠᱮ ᱟᱹᱰᱤ ᱢᱟᱱᱮ ᱪᱮᱫ ᱤᱧ ᱞᱟᱹᱭᱟ ᱟᱹᱰᱤ ᱢᱚᱱᱮ ᱨᱮᱱᱟᱜ ᱠᱟᱛᱷᱟ ᱵᱤᱱ ᱞᱟᱹᱭ ᱠᱮᱜᱼᱟ ᱵᱤᱱ ᱾ ᱢᱟᱱᱮ ᱠᱟᱛᱷᱟ ᱫᱚ ᱱᱚᱝᱠᱟᱱᱟᱜ ᱠᱟᱱᱟ ᱡᱮ ᱟᱵᱚᱱᱟᱜ ᱥᱟᱱᱛᱟᱲ ᱨᱮᱫᱚ ᱢᱟᱱᱮ ᱢᱟᱱᱮ ᱟᱨᱛᱷᱤᱠ ᱠᱟᱹᱴᱤᱡ ᱯᱨᱚᱵᱞᱮᱢ ᱦᱩᱭᱩᱜ ᱛᱟᱵᱚᱱ ᱜᱮᱭᱟ ᱥᱮ ᱟᱫᱚ ᱡᱟᱦᱟᱸ ᱚᱲᱟᱜ ᱨᱮ ᱢᱟᱱᱮ ᱢᱤᱫᱴᱮᱱ ᱦᱚᱲ ᱜᱮ ᱢᱟᱱᱮ ᱢᱤᱫᱴᱮᱱ ᱠᱚᱲᱟ ᱜᱤᱫᱽᱨᱟᱹ ᱛᱟᱦᱮᱱᱟᱭ ᱚᱲᱟᱜ ᱱᱤᱡ ᱠᱚᱲᱟ ᱜᱤᱫᱽᱨᱟᱹ ᱢᱟᱱᱮ ᱠᱷᱮᱞ ᱞᱮᱠᱷᱟᱱ ᱫᱚ ᱢᱟᱱᱮ ᱥᱟᱹᱨᱤ ᱵᱚᱞᱛᱮ ᱠᱷᱮᱞ ᱫᱤᱠ ᱫᱤᱭᱮ ᱛᱷᱮᱠᱮ ᱦᱚᱸ ᱠᱮᱨᱤᱭᱟᱨ ᱫᱚ ᱵᱮᱱᱟᱣ ᱜᱟᱱᱚᱜᱼᱟ ᱾ ᱢᱮᱱᱠᱷᱟᱱ ᱚᱱᱠᱟᱱ ᱯᱚᱡᱤᱥᱮᱱ ᱟᱵᱤᱱ ᱢᱟᱱᱮ ᱚᱱᱠᱟᱱ ᱯᱚᱡᱤᱥᱮᱱ ᱡᱟᱭᱜᱟ ᱨᱮ ᱠᱷᱮᱞ ᱦᱩᱭᱩᱜ ᱛᱟᱵᱤᱱᱟ ᱾
ᱦᱳᱭ ᱦᱳᱭ ᱾
ᱚᱝᱠᱟᱱ ᱴᱮᱨᱟᱭᱮᱞ ᱢᱮᱨᱟᱭᱮᱞ ᱠᱚ ᱮᱢ ᱠᱟᱛᱮᱜ ᱢᱟᱱᱮ ᱵᱷᱟᱜᱮ ᱡᱟᱭᱜᱟᱨᱮ ᱵᱚᱞᱚ ᱦᱩᱭᱩᱜ ᱛᱟᱵᱤᱱᱟ᱾ ᱪᱮᱫᱟᱜ ᱥᱮ ᱟᱹᱞᱤᱧ ᱞᱤᱧ ᱞᱟᱹᱭᱟ ᱟᱹᱞᱤᱧ ᱡᱚᱛᱚ ᱴᱩᱠᱩ ᱞᱤᱧ ᱵᱟᱲᱟᱭᱟ᱾ ᱯᱷᱩᱴᱵᱚᱞ ᱛᱷᱮᱠᱮᱣ ᱤᱱᱠᱟᱢ ᱫᱚ ᱢᱮᱱᱟᱜ ᱠᱟᱫᱟ᱾
ᱦᱮᱸ ᱜᱚᱝᱠᱮ ᱟᱹᱵᱤᱱ ᱡᱩᱫᱤ ᱚᱝᱠᱟ ᱵᱷᱟᱜᱤᱧᱚᱜ ᱡᱟᱭᱜᱟ ᱨᱮᱵᱮᱱ ᱪᱟᱜᱼᱟ ᱾
ᱦᱳᱭ ᱮᱢᱚᱱ ᱠᱤ ᱟᱹᱰᱤ ᱦᱚᱲ ᱢᱟᱱᱮ ᱤᱧ ᱠᱟᱠᱟ ᱛᱟᱠᱚ ᱤᱧ ᱫᱟᱫᱟ ᱛᱟᱠᱚ ᱠᱷᱮᱞ ᱫᱤᱠ ᱫᱤᱭᱟ ᱛᱷᱮᱠᱮ ᱜᱮ ᱪᱟᱹᱠᱨᱤ ᱵᱟᱹᱠᱨᱤ ᱠᱚᱫᱚ ᱠᱚ ᱧᱟᱢ ᱵᱟᱲᱟ ᱟᱠᱟᱜᱟ᱾
ᱦᱮᱸ ᱱᱚᱣᱟ ᱯᱩᱞᱤᱥ ᱠᱚᱨᱮᱱᱟᱜ ᱠᱟᱹᱢᱤ ᱠᱚ ᱦᱮᱸᱥᱮ?
ᱦᱮᱸ ᱦᱮᱸ ᱾
ᱦᱮᱸ ᱟᱹᱞᱤᱧ ᱟᱞᱮ ᱱᱚᱣᱟ ᱫᱷᱟᱨᱮ ᱦᱚᱸ ᱟᱹᱰᱤ ᱦᱚᱲ ᱠᱚ ᱧᱟᱢ ᱟᱠᱟᱫᱟ ᱢᱟᱱᱮ ᱥᱤᱵᱤᱠ ᱠᱟᱹᱢᱤ ᱠᱚᱠᱚ ᱧᱟᱢ ᱵᱟᱲᱟ ᱟᱠᱟᱫᱟ ᱵᱤᱥᱤᱨ ᱵᱷᱟᱜ ᱾
ᱦᱳᱭ ᱟᱫᱚ ᱡᱟᱦᱟᱸ ᱠᱚᱨᱮᱱ ᱮᱠᱞᱟ ᱚᱲᱟᱜ ᱨᱮ ᱮᱠᱞᱟ ᱠᱚᱲᱟ ᱜᱤᱫᱽᱨᱟᱹ ᱡᱟᱦᱟᱸᱭ ᱩᱱᱠᱩ ᱠᱚᱫᱚ ᱟᱫᱚ ᱠᱟᱹᱴᱤᱡ ᱚᱱᱮ ᱯᱚᱭᱥᱟ ᱫᱤᱠ ᱫᱤᱭᱮ ᱛᱷᱮᱠᱮᱜᱮ ᱚᱲᱟᱜ ᱠᱚ ᱡᱚᱠᱷᱚᱱ ᱪᱟᱯ ᱠᱚ ᱯᱟᱲᱦᱟᱜᱼᱟ ᱞᱟᱹᱭᱟᱠᱚ ᱵᱟᱹᱵᱩ ᱚᱱᱟ ᱠᱷᱮᱞ ᱢᱮᱞ ᱠᱟᱛᱮᱫ ᱪᱮᱫ ᱮᱢ ᱧᱟᱢᱟ ᱾
ᱚᱱᱟ ᱛᱮᱜᱮ ᱟᱫᱚ ᱟᱹᱰᱤ ᱜᱟᱱ ᱦᱚᱲᱟᱜ ᱟᱫᱚ ᱚᱸᱰᱮ ᱜᱮ ᱢᱟᱱᱮ ᱡᱟᱦᱟᱸ ᱰᱤᱨᱤᱢ ᱛᱟᱦᱮᱱ ᱛᱟᱠᱚᱣᱟ ᱠᱤᱝᱵᱟ ᱡᱟᱦᱟᱸᱭᱟᱜ ᱢᱟᱱᱮ ᱟᱫᱚ ᱚᱸᱰᱮ ᱜᱮ ᱨᱟᱹᱯᱩᱫᱚᱜ ᱛᱟᱠᱚᱣᱟ ᱢᱚᱱᱮ ᱠᱚ ᱾
ᱦᱮᱸ ᱛᱟᱨᱯᱚᱨᱮ ᱯᱷᱩᱴᱵᱚᱞ ᱠᱷᱮᱞ ᱢᱟ ᱜᱚᱝᱠᱮ ᱟᱹᱰᱤ ᱢᱤᱫᱴᱟᱝ ᱨᱤᱠᱥ ᱨᱮᱱᱟᱜ ᱠᱷᱮᱞ ᱠᱟᱱ ᱛᱟᱵᱚᱱᱟ ᱾
ᱦᱮᱸ ᱜᱚᱝᱠᱮ ᱦᱮᱸ ᱦᱮᱸ ᱥᱟᱹᱨᱤ ᱠᱟᱛᱷᱟ ᱜᱤᱧ ᱞᱟᱹᱭᱟ ᱱᱚᱣᱟ ᱡᱟᱦᱟᱸ ᱟᱵᱚᱱᱟᱜ ᱡᱟᱦᱟᱸ ᱞᱳᱠᱟᱞ ᱴᱩᱨᱱᱟᱢᱮᱱᱴ ᱠᱚ ᱦᱩᱭᱩᱜᱼᱟ ᱱᱚᱣᱟ ᱠᱚᱨᱮ ᱜᱮ ᱠᱟᱹᱴᱤᱡ ᱨᱤᱠᱥ ᱫᱚ ᱢᱮᱱᱟᱜᱼᱟ ᱾ ᱪᱮᱫᱟᱜ ᱥᱮ ᱢᱟᱱᱮ ᱪᱮᱫ ᱤᱧ ᱞᱟᱹᱭᱟ? ᱛᱤᱱᱟᱹᱜ ᱦᱟᱭ ᱞᱮᱵᱮᱞ ᱵᱤᱱ ᱠᱷᱮᱞᱟ ᱛᱤᱱᱟᱹᱜ ᱢᱟᱱᱮ ᱞᱮᱵᱮᱞ ᱚᱱᱟ ᱢᱟᱨᱟᱝ ᱞᱮᱵᱮᱞ ᱨᱮᱱᱟᱜ ᱵᱤᱱ ᱠᱷᱮᱞᱟ ᱾ ᱩᱱᱟᱹᱜ ᱢᱟᱱᱮ ᱚᱱᱟ ᱨᱤᱠᱥ ᱠᱚᱫᱚ ᱠᱟᱹᱴᱤᱡ ᱠᱚᱢ ᱧᱚᱜᱚᱜᱼᱟ ᱾
ᱠᱚᱢ ᱧᱚᱜ-ᱟ ᱦᱮᱸᱥᱮ?
ᱟᱵᱚᱱᱟᱜ ᱱᱚᱣᱟ ᱠᱚᱨᱮ ᱞᱳᱠᱟᱞ ᱠᱚᱨᱮ ᱡᱟᱦᱟᱸ ᱦᱩᱭᱩᱜᱼᱟ ᱢᱟᱱᱮ ᱡᱟᱦᱟᱸᱭ ᱛᱟᱦᱮᱸ ᱜᱮ ᱨᱮᱯᱟᱨᱤ ᱠᱚ ᱛᱟᱦᱮᱱᱟ ᱢᱟᱱᱮ ᱮᱢᱚᱱ ᱠᱤ ᱡᱟᱦᱟᱸ ᱯᱟᱹᱣᱩᱞ ᱠᱚ ᱚᱱᱟ ᱠᱚ ᱥᱮᱨᱚᱠᱟᱢ ᱫᱚ ᱵᱟᱝᱠᱚ ᱥᱟᱵ-ᱟ ᱡᱟᱦᱟᱸ ᱟᱵᱚᱱᱟᱜ ᱢᱟᱱᱮ ᱞᱟᱭᱥᱮᱱᱥ ᱵᱟᱞᱟ ᱡᱟᱦᱟᱸ ᱵᱚᱲᱚ ᱵᱚᱲᱚ ᱠᱷᱮᱞ ᱡᱟᱦᱟᱸ ᱦᱩᱭᱩᱜ ᱜᱮᱭᱟ ᱢᱟᱨᱟᱝ ᱞᱮᱵᱮᱞ ᱠᱚᱨᱮ ᱚᱱᱟ ᱠᱚᱨᱮ ᱫᱚ ᱢᱟᱱᱮ ᱞᱟᱭᱥᱮᱱᱥ ᱵᱟᱞᱟ ᱨᱮᱯᱷᱟᱨᱤ ᱠᱚ ᱛᱟᱦᱮᱱᱟ ᱛᱚ ᱾ ᱚᱱᱟ ᱫᱚ ᱥᱮᱨᱚᱠᱚᱢ ᱢᱟᱱᱮ ᱵᱟᱡᱮ ᱵᱷᱟᱵ ᱴᱮᱠᱮᱞ ᱢᱮᱠᱮᱞ ᱢᱟᱱᱮ ᱜᱮ ᱯᱟᱹᱣᱩᱞ ᱠᱚ ᱮᱢᱚᱜᱼᱟ ᱾ ᱚᱱᱟ ᱛᱮ ᱚᱱᱟ ᱠᱚᱨᱮ ᱫᱚ ᱩᱱᱟᱹᱜ ᱫᱚ ᱢᱟᱱᱮ ᱡᱟᱦᱟᱸ ᱨᱟᱹᱯᱩᱫ ᱱᱟᱹᱯᱩᱫ ᱠᱚᱨᱮᱱᱟᱜ ᱵᱚᱛᱚᱨ ᱛᱚ ᱡᱟᱦᱟᱸ ᱨᱤᱠᱥ ᱠᱚ ᱠᱚᱫᱚ ᱩᱱᱟᱹᱜ ᱵᱟᱝ ᱧᱮᱞᱚᱜ-ᱟ ᱚᱱᱟ ᱨᱮᱫᱚ᱾
ᱮᱠᱫᱚᱢ ᱮᱠᱫᱚᱢ ᱾ ᱛᱟᱯᱚᱨᱮ ᱱᱚᱣᱟ ᱟᱵᱚ ᱢᱟ ᱰᱟᱭᱨᱮᱴ ᱢᱟ ᱦᱟᱸᱰᱮ ᱫᱚ ᱵᱟᱵᱚᱱ ᱪᱟ ᱪᱟᱞᱟᱣ ᱫᱟᱲᱮᱭᱟᱜᱼᱟ ᱱᱚᱣᱟ
ᱦᱳᱭ ᱚᱱᱟ ᱜᱮ ᱛᱚ ᱞᱤᱧ ᱢᱟᱱᱮ ᱚᱸᱰᱮ ᱥᱮᱱ ᱞᱟᱹᱜᱤᱫ ᱫᱚ ᱟᱹᱰᱤ ᱜᱮ ᱢᱟᱱᱮ ᱢᱟᱱᱮ ᱟᱹᱰᱤ ᱟᱹᱰᱤ ᱜᱟᱱ ᱢᱟᱱᱮ ᱠᱚᱥᱴᱚ ᱢᱚᱥᱴᱚ ᱠᱚ ᱯᱟᱨᱚᱢ ᱠᱟᱛᱮᱜ ᱥᱮᱴᱮᱨ ᱦᱩᱭᱩᱜ ᱛᱟᱵᱚᱱᱟ ᱱᱚᱝᱠᱟᱱᱟᱜ ᱯᱚᱡᱤᱥᱚᱱ ᱨᱮ ᱪᱟᱞᱟᱣ ᱦᱩᱭᱩᱜ ᱛᱟᱵᱚᱱᱟ ᱾
ᱦᱮᱸ ᱢᱟᱱᱮ ᱟᱵᱚ ᱦᱚᱲ ᱜᱤᱫᱽᱨᱟᱹ ᱫᱚ ᱚᱱᱛᱚᱛᱚ ᱠᱩᱨᱩᱢᱩᱴᱩ ᱢᱟᱭᱱᱚᱛ ᱡᱩᱫᱤ ᱛᱟᱦᱮᱱ ᱛᱟᱵᱚᱱᱟ᱾
ᱦᱳᱭ ᱾
ᱛᱟᱦᱚᱞᱮ ᱢᱤᱫ ᱫᱤᱱ ᱵᱟᱝ ᱢᱤᱫ ᱫᱤᱱ ᱵᱚᱱ ᱪᱟᱞᱟᱜᱼᱟ ᱾
ᱮᱠᱫᱚᱢ ᱮᱠᱫᱚᱢ ᱮᱠᱫᱚᱢ ᱾
ᱦᱮᱸ ᱛᱟᱨᱯᱚᱨᱮ ᱟᱵᱚ ᱦᱚᱲ ᱜᱤᱫᱽᱨᱟᱹ ᱢᱟ ᱠᱚᱢ ᱵᱮᱥᱤ ᱨᱮᱸᱜᱮᱡ ᱠᱤᱥᱟᱹᱲ ᱢᱮᱱᱟᱜ ᱵᱚᱱᱟ ᱾ ᱛᱚ ᱢᱤᱫ ᱫᱷᱟᱣ ᱱᱚᱜᱼᱚᱭ ᱠᱟᱴᱟ ᱠᱚ ᱤᱭᱟᱹ ᱢᱟᱱᱮ ᱟᱫᱚ ᱚᱱᱠᱟ ᱟᱹᱰᱤ ᱠᱷᱚᱨᱪᱟ ᱢᱮᱱᱟᱜᱼᱟ ᱥᱮ᱾ ᱠᱟᱴᱟ ᱠᱚᱨᱮ ᱮᱠᱫᱚᱢ ᱥᱮᱨᱚᱠᱚᱢ ᱪᱚᱳᱴ ᱠᱚ ᱞᱟᱜᱟᱜ ᱛᱟᱵᱤᱱᱟ᱾
ᱦᱳᱭ ᱦᱳᱭ ᱚᱱᱟ ᱜᱚᱝᱠᱮ ᱵᱮᱯᱟᱨᱴᱟᱜ ᱫᱚ ᱠᱟᱱᱟ ᱚᱱᱟᱜᱮ ᱚᱲᱟᱜ ᱦᱚᱲ ᱠᱚᱦᱚᱸ ᱛᱚ ᱚᱱᱟ ᱠᱚᱜᱮ ᱠᱚ ᱵᱚᱛᱚᱨᱚᱜ-ᱟ ᱡᱮ ᱚᱲᱟᱜ ᱨᱮ ᱢᱤᱫᱴᱮᱱ ᱜᱮ ᱜᱤᱫᱽᱨᱟᱹ ᱡᱩᱫᱤ ᱡᱟᱦᱟᱸ ᱪᱤᱠᱟᱹᱭᱮ ᱵᱟᱡᱟᱣᱱᱟᱭ ᱛᱟᱦᱚᱞᱮ ᱵᱷᱚᱵᱤᱥᱚᱛ ᱨᱮ ᱚᱠᱚᱭ ᱫᱚ ᱠᱟᱹᱢᱤᱭᱟ᱾
ᱮᱠᱫᱚᱢ ᱮᱠᱫᱚᱢ ᱦᱮᱸ ᱚᱱᱟ ᱠᱚ ᱩᱭᱦᱟᱹᱨ ᱠᱟᱛᱮᱫ ᱦᱚᱸ ᱟᱹᱰᱤ ᱜᱟᱱ ᱜᱤᱫᱽᱨᱟᱹ ᱠᱷᱮᱞ ᱠᱚ ᱵᱷᱟᱹᱜᱤ ᱜᱮᱭᱟ, ᱦᱮᱸ ᱥᱮ?
ᱦᱳᱭ ᱦᱳᱭ᱾
ᱛᱚ ᱟᱵᱤᱱ ᱫᱚ ᱟᱹᱵᱤᱱᱟᱜ ᱡᱟᱦᱟᱸ ᱰᱨᱤᱢ ᱚᱱᱟ ᱫᱚ ᱟᱹᱰᱤ ᱤᱭᱟᱹ ᱜᱮ ᱢᱟᱱᱮ ᱥᱟᱯᱳᱨᱴ ᱵᱤᱱ ᱧᱟᱢ ᱮᱫᱟ᱾
ᱯᱳᱴ ᱞᱤᱧ ᱧᱟᱢ ᱮᱫᱟ ᱢᱚᱴᱟᱢᱩᱴᱤ ᱦᱟᱸᱜ ᱛᱤᱱᱟᱹᱜ ᱫᱤᱱ ᱥᱟᱯᱚᱴ ᱞᱤᱧ ᱧᱟᱢ ᱮᱫᱟ ᱛᱟᱛᱚ ᱫᱤᱱ ᱞᱤᱧ ᱢᱟᱴᱟᱢᱩᱴᱤ ᱞᱤᱧ ᱠᱷᱮᱞ ᱦᱟᱛᱟᱲᱟ ᱟᱨ ᱥᱮᱨᱚᱠᱚᱢ ᱡᱩᱫᱤ ᱯᱷᱮᱢᱮᱞᱤᱭᱟᱜ ᱪᱷᱟᱯ ᱯᱟᱲᱟᱜ-ᱟ ᱟᱫᱚ ᱪᱮᱫ ᱞᱤᱧ ᱞᱟᱹᱭᱟ᱾ ᱟᱹᱞᱤᱧ ᱦᱚᱸ ᱡᱟᱦᱟᱸ ᱟᱹᱞᱤᱧᱟᱜ ᱰᱨᱤᱢ ᱚᱱᱟ ᱠᱚ ᱟᱫᱚ ᱫᱚᱦᱚ ᱠᱟᱛᱮᱫ ᱡᱟᱦᱟᱸ ᱚᱱᱮ ᱠᱟᱹᱢᱤ ᱠᱚᱨᱮᱱᱟᱜ ᱡᱟᱦᱟᱸ ᱠᱚ ᱚᱱᱟ ᱠᱚᱞᱤᱧ ᱧᱮᱞ ᱵᱟᱲᱟᱭᱟ ᱟᱫᱚ
ᱦᱮᱸ ᱱᱤᱭᱟᱹ ᱢᱟ ᱴᱷᱤᱠ ᱠᱟᱛᱷᱟ ᱜᱮᱵᱤᱱ ᱞᱟᱹᱭ ᱟᱠᱟᱫᱟ ᱱᱚᱣᱟ ᱫᱚ ᱱᱚᱣᱟ ᱩᱸ ᱴᱩᱱ ᱱᱚᱣᱟ ᱫᱷᱟᱢᱟᱠᱟ ᱫᱚ ᱚᱱᱠᱟ ᱢᱟ ᱵᱟᱵᱤᱱ ᱪᱟᱞᱟᱣ ᱵᱟᱲᱟ ᱠᱟᱱᱟ ᱚᱱᱠᱟ ᱪᱟᱨ-ᱯᱟᱸᱪ ᱞᱟᱠᱷ ᱫᱟᱢᱟᱠᱟ ᱫᱚ᱾
ᱵᱟᱝ ᱵᱟᱝ ᱚᱱᱠᱟᱱᱟᱜ ᱫᱚ ᱦᱟᱸᱜ ᱵᱟᱞᱤᱧ ᱥᱮᱴᱮᱨ ᱫᱟᱲᱮ ᱟᱠᱟᱜ-ᱟ᱾
ᱚᱦ᱾ ᱟᱪᱪᱷᱟ ᱱᱚᱣᱟ ᱮᱠ ᱮᱠᱞᱟᱠᱷ ᱵᱷᱤᱛᱤᱨ ᱨᱮᱱᱟᱜ ᱜᱮᱵᱤᱱ ᱪᱟᱞᱟᱣ ᱵᱟᱲᱟ ᱟᱠᱟᱱᱟ᱾
ᱦᱳᱭ ᱦᱳᱭ ᱦᱳᱭ᱾ ᱜᱚᱝᱠᱮ ᱛᱟᱦᱚᱞᱮ ᱟᱵᱤᱱ ᱫᱚᱵᱤᱱ ᱠᱷᱮᱞ ᱵᱟᱲᱟᱭ ᱜᱮᱭᱟ ᱥᱮ ᱵᱟᱝ ᱛᱟᱦᱚᱞᱮ? ᱚᱠᱟᱭ ᱱᱟᱵᱤᱱ ᱜᱚᱝᱠᱮ᱾
ᱦᱮᱸ ᱜᱚᱢᱠᱮ ᱞᱟᱹᱭ ᱵᱤᱱ᱾
ᱢᱮᱱ ᱫᱟᱹᱧ ᱟᱵᱤᱱ ᱫᱚ ᱛᱟᱦᱚᱞᱮ ᱵᱤᱱ ᱠᱷᱮᱞ ᱵᱟᱲᱟᱭ ᱜᱮᱭᱟ ᱥᱮ ᱵᱟᱝ ᱵᱚᱞ ᱠᱚᱫᱚ?
ᱦᱮᱸ ᱜᱚᱝᱠᱮ ᱟᱹᱞᱤᱧ ᱦᱚᱸ ᱠᱷᱮᱞ ᱵᱟᱲᱟ ᱜᱮ ᱟᱫᱚ ᱟᱹᱞᱤᱧ ᱫᱚ ᱩᱱᱟᱹᱜ ᱩᱸᱢ ᱤᱭᱟᱹ ᱨᱮᱱ ᱫᱚ ᱵᱟᱹᱞᱤᱧ ᱠᱷᱮᱞ ᱜᱮᱭᱟ ᱢᱟᱱᱮ ᱩᱱᱟᱹᱜ ᱤᱭᱟᱹ ᱠᱟᱛᱮ ᱫᱚ ᱢᱟᱱᱮ ᱮᱭ ᱟᱛᱳ ᱠᱚ ᱨᱮᱱᱟᱜ ᱴᱤᱢ ᱢᱮᱱᱟᱜ ᱫᱚ ᱢᱮᱱᱟᱜ ᱛᱟᱞᱮᱭᱟ ᱛᱚ ᱵᱚᱭᱞᱟᱨ ᱠᱷᱮᱞ ᱠᱚᱜᱮ ᱱᱚᱣᱟ ᱥᱩᱨ ᱥᱩᱯᱩᱨ ᱠᱚᱨᱮ ᱦᱩᱭᱩᱜ ᱠᱷᱟᱱ ᱫᱚ ᱥᱟᱵ ᱵᱟᱲᱟᱭᱟᱞᱮ᱾
ᱛᱟᱨᱯᱚᱨᱮ ᱪᱷᱳᱴᱳ ᱠᱷᱟᱴᱳ ᱚᱱᱠᱟ ᱫᱚᱥ ᱯᱚᱱᱨᱚ ᱦᱟᱡᱟᱨ ᱨᱮᱱᱟᱜ ᱦᱚᱞᱮ ᱥᱟᱵ ᱵᱟᱲᱟᱭ ᱜᱮᱭᱟ᱾
ᱨᱟᱹᱥᱠᱟᱹ ᱵᱟᱲᱟ ᱠᱚ ᱞᱟᱹᱜᱤᱫ, ᱦᱮᱸᱥᱮ?
ᱦᱳᱭ ᱦᱳᱭ ᱨᱟᱹᱥᱠᱟᱹ ᱵᱟᱲᱟ ᱞᱟᱹᱜᱤᱫ᱾ ᱟᱫᱚ ᱟᱹᱞᱤᱧ ᱦᱚᱸ ᱜᱚᱢᱠᱮ ᱦᱟᱱᱮ ᱤᱥᱠᱩᱞ ᱞᱟᱭᱤᱯᱷ ᱨᱮ ᱢᱤᱫ ᱫᱷᱟᱣ ᱞᱤᱧ ᱵᱟᱡᱟᱣ ᱞᱮᱱᱟ ᱜᱚᱱᱴᱷᱮ ᱨᱮ᱾ ᱛᱚ ᱩᱱ ᱠᱟ ᱫᱚ ᱟᱹᱞᱤᱧ ᱦᱚᱸ ᱩᱱ ᱥᱩᱢᱟᱹᱭ ᱜᱮ ᱡᱟᱞ ᱦᱟᱹᱥᱩ ᱞᱮᱫ ᱞᱤᱧᱟᱹ ᱟᱨ ᱡᱟᱦᱟᱸ ᱩᱱ ᱥᱚᱢᱚᱭ ᱜᱮ ᱟᱹᱞᱤᱧ ᱦᱚᱸ ᱢᱚ-ᱢᱚ-ᱢᱚᱱᱮ ᱞᱮᱫ ᱞᱤᱧ ᱡᱮ ᱠᱷᱮᱞ ᱠᱚᱫᱚ ᱦᱟᱸᱜ ᱵᱟᱝ ᱜᱟᱱᱚᱜ-ᱟ, ᱵᱟᱹᱜᱤ ᱞᱮᱠᱟᱜᱮ᱾
ᱟᱪᱪᱷᱟ ᱟᱪᱪᱷᱟ ᱟᱪᱪᱷᱟ ᱟᱪᱪᱷᱷ᱾
ᱟᱨ ᱚᱲᱟᱜ ᱠᱚᱨᱮ ᱦᱚᱸᱠᱚ ᱵᱟᱨᱚᱱ ᱞᱤᱧᱟᱹ᱾ ᱠᱷᱮᱞ ᱫᱤᱠ ᱫᱤᱭᱮ ᱛᱚ ᱵᱟᱨᱚᱱ ᱞᱤᱧᱟᱹ ᱠᱚ᱾ ᱵᱟᱹᱞᱤᱧ ᱠᱷᱮᱞ ᱛᱚ ᱩᱱᱟᱹᱜ ᱪᱟᱯ ᱵᱟᱹᱞᱤᱧ ᱦᱟᱛᱟᱣ ᱜᱮᱭᱟ ᱠᱷᱮᱞ ᱱᱤᱭᱮ ᱫᱚ᱾
ᱚ᱾
ᱵᱟᱠᱷᱟᱱ ᱫᱚ ᱟᱹᱞᱤᱧᱟᱜ ᱦᱚᱸ ᱠᱷᱮᱞ ᱨᱮᱱᱟᱜ ᱫᱚ ᱤᱭᱟᱹ ᱫᱚ ᱛᱟᱴ ᱛᱟᱦᱮᱸ ᱠᱟᱱ ᱜᱮᱭᱟ᱾
ᱦᱳᱭ ᱦᱳᱭ ᱢᱤᱫ ᱥᱩᱢᱚᱭ ᱫᱚ ᱢᱟᱱᱮ ᱚᱱᱮ ᱤᱥᱠᱩᱞ ᱥᱚᱢᱚᱭ ᱨᱮᱫᱚ ᱡᱚᱛᱚ ᱦᱚᱲᱜᱮ ᱠᱷᱮᱞ ᱫᱚᱠᱚ ᱠᱷᱮᱞ ᱵᱟᱲᱟ ᱟᱠᱟᱫ ᱜᱮᱭᱟ ᱠᱚᱢ ᱵᱮᱥᱤ ᱫᱚ᱾
ᱦᱮᱸ᱾ ᱛᱟᱯᱚᱨᱮ ᱥᱮᱨᱚᱠᱚᱢ ᱡᱩᱫᱤ ᱠᱚ ᱵᱟᱡᱟᱣ ᱢᱟᱡᱟᱭ-ᱟ ᱚᱱ ᱚᱱᱟ ᱩᱱᱠᱷᱚᱱ ᱜᱮ ᱟᱫᱚ ᱩᱱᱤ ᱜᱤᱫᱽᱨᱟᱹ ᱫᱚ ᱟᱫᱚ ᱠᱷᱮᱞ ᱠᱚ ᱠᱤᱠ ᱠᱚᱢ ᱦᱩᱭᱩᱜ ᱛᱟᱭᱟ᱾ ᱟᱨ ᱚᱱᱠᱟᱱ ᱜᱤᱫᱽᱨᱟᱹ ᱫᱚ ᱵᱟᱠᱚ ᱵᱟᱹᱜᱤᱭᱟ ᱜᱚᱝᱠᱮ᱾
ᱦᱳᱭ ᱦᱳᱭ ᱢᱟᱱᱮ ᱟᱫᱚ ᱵᱮᱯᱟᱨᱴᱟᱜ ᱫᱚ ᱦᱩᱭᱩᱜ ᱠᱟᱱᱟ ᱢᱟᱱᱮ ᱯᱚᱭᱥᱟ ᱛᱟᱦᱮᱸ ᱞᱮᱠᱷᱟᱱ ᱜᱮ ᱩᱱᱤ ᱡᱩᱫᱤ ᱴᱷᱤᱠᱚᱜᱼ ᱟᱭ ᱟᱨᱚ ᱠᱷᱮᱞ ᱫᱚ ᱥᱩᱨᱩ ᱫᱟᱲᱮᱭᱟᱜᱼᱟ ᱢᱮᱱᱠᱷᱟᱱ, ᱡᱟᱦᱟᱸᱭ ᱨᱮᱸᱜᱮᱡ ᱜᱤᱫᱽᱨᱟᱹ ᱩᱱᱤ ᱛᱚ ᱟᱨ ᱚᱱᱟ ᱦᱟᱹᱥᱩ ᱴᱷᱤᱠ ᱛᱮᱜᱮ ᱩᱱᱤᱭᱟᱜ ᱫᱚ ᱟᱫᱚ ᱦᱩᱭ ᱠᱟᱱ ᱛᱟᱭᱟ᱾ ᱟᱫᱚ ᱚᱱᱮ ᱚᱱᱟ ᱥᱩ ᱴᱷᱤᱠ ᱛᱮᱜᱮ ᱢᱚᱴᱟᱢᱩᱴᱤ ᱢᱟᱱᱛᱮ ᱱᱮᱛᱟᱨ ᱡᱟᱦᱟᱸ ᱮᱢᱟᱨᱟᱭ ᱠᱚ ᱡᱟᱦᱟᱸ ᱦᱩᱭᱩᱜ ᱜᱮᱭᱟ ᱚᱱᱟ ᱟᱹᱰᱤ ᱜᱟᱱ ᱯᱚᱭᱥᱟ ᱞᱟᱜᱟᱜᱼᱟ ᱛᱚ, ᱟᱫᱚ ᱟᱹᱰᱤ ᱜᱟᱱ ᱦᱚᱲᱜ ᱚᱱᱟ ᱫᱚ ᱵᱟᱝᱠᱚ ᱠᱚᱨᱟᱣ ᱫᱟᱲᱮᱭᱟᱜᱼᱟ ᱫᱤᱭᱮ ᱚᱝᱠᱟ ᱚᱝᱠᱟ ᱨᱮᱜᱮ ᱠᱚ ᱛᱟᱦᱮᱸᱱ ᱜᱮ᱾
ᱦᱮᱸ ᱛᱟᱨᱯᱚᱨᱮ ᱜᱚᱝᱠᱮ ᱜᱚᱱᱴᱷᱮ ᱠᱚᱨᱮ ᱡᱩᱫᱤ ᱵᱚᱱ ᱵᱟᱡᱟᱜᱼᱟ ᱜᱚᱱᱴᱷᱮ ᱨᱮᱢᱟ ᱟᱵᱚ ᱜᱚᱱᱴᱮ ᱢᱟᱥ ᱡᱟᱦᱟᱸᱱᱟᱜ ᱛᱟᱲᱟᱢ ᱫᱩᱲᱩᱵ ᱛᱮᱝᱜᱩ
ᱦᱩᱸ,
ᱦᱮᱸ ᱡᱚ ᱡᱚᱛᱚ ᱦᱚᱲ ᱨᱮᱜᱮ ᱯᱨᱚᱵᱽᱞᱮᱢ ᱜᱚᱱᱴᱷᱮ ᱫᱚ ᱞᱟᱜᱟᱛ
ᱱᱤᱛᱚᱜ ᱵᱟ ᱟᱨᱦᱚᱸ ᱵᱚᱭᱚᱥᱠᱚ ᱥᱚᱢᱚᱭ ᱦᱟᱹᱥᱩ ᱨᱟᱠᱟᱵᱼᱟᱢ
ᱮᱠᱫᱚᱢ ᱮᱠᱫᱚᱢ᱾
ᱛᱟᱦᱚᱞᱮ ᱜᱚᱝᱠᱮ ᱱᱚᱣᱟ ᱢᱟᱱᱮ ᱤᱭᱟᱹ ᱪᱮᱜ ᱠᱚ ᱞᱟᱹᱭᱟ ᱡᱟᱦᱟᱸ ᱟᱵᱚᱱᱟᱜ ᱚᱣᱟᱹᱞᱰᱠᱟᱯ ᱦᱩᱭᱮᱸᱱ ᱫᱚ ᱧᱮᱞ ᱵᱟᱲᱟ ᱞᱮᱜᱼᱟ ᱵᱤᱱ ᱥᱮ ᱵᱟᱝ ᱛᱟᱦᱚᱞᱮ?
ᱦᱮᱸ ᱦᱮᱸ ᱦᱮᱸ ᱜᱚᱝᱠᱮ ᱚᱣᱟᱹᱞᱰ ᱠᱟᱯ ᱟᱫᱚ ᱯᱷᱩᱴᱵᱚᱞ ᱠᱷᱮᱞ ᱫᱚᱞᱤᱧ ᱧᱮᱞ ᱜᱮᱭᱟ ᱯᱷᱩᱴᱵᱚᱞ ᱠᱨᱤᱠᱮᱴ ᱵᱟᱱᱟᱨ ᱨᱮᱜᱮᱞᱤᱧ ᱧᱮᱞ ᱜᱮᱭᱟ ᱠᱚᱢ ᱵᱮᱥᱤ᱾ ᱛᱚ ᱱᱤᱭᱟᱹ ᱫᱷᱟᱣ ᱡᱟᱦᱟᱸ ᱦᱩᱭᱱᱟ ᱯᱷᱩᱴᱵᱚᱞ ᱛᱚ ᱧᱮᱞ ᱠᱟᱫᱟᱞᱤᱧ ᱱᱤᱭᱟᱹ ᱫᱷᱟᱣ ᱱᱤᱭᱟᱹ ᱫᱷᱟᱣ ᱚᱱᱟ ᱡᱟᱦᱟᱸ ᱮᱥᱯᱮᱱ ᱠᱚ ᱚᱫᱤᱠᱮᱫᱟ ᱯᱷᱟᱭᱱᱮᱞ
ᱚᱸ ᱦᱳᱭ ᱦᱳᱭ ᱦᱳᱭ᱾
ᱦᱮᱸ ᱡᱟᱦᱟᱸ ᱟᱨᱡᱮᱱᱴᱤᱱᱟ ᱟᱨᱡᱮᱱᱴᱤᱱᱟ ᱡᱟᱦᱟᱸ ᱢᱤᱜᱴᱟᱝ ᱜᱚᱞ ᱛᱮᱠᱚ ᱦᱟᱨᱟᱣ ᱠᱮᱜ
ᱦᱮᱸ ᱦᱮᱸ᱾
ᱛᱟᱦᱚᱞᱮ ᱟᱵᱤᱱ ᱢᱟᱱᱮ ᱚᱠᱟ ᱫᱚᱞ ᱵᱤᱱ ᱥᱟᱯᱳᱴ ᱛᱟᱦᱮᱸᱜᱼᱟ ᱛᱟᱦᱚᱞᱮ?
ᱟᱹᱞᱤᱧ ᱫᱚ ᱜᱚᱝᱠᱮ ᱩᱸ ᱥᱟᱯᱚᱴ ᱫᱚ ᱟᱞᱤᱧ ᱯᱷᱮᱨᱟᱥ ᱞᱤᱧ ᱛᱟᱦᱮᱸ ᱠᱟᱱᱟ ᱯᱷᱮᱨᱟᱱᱥ ᱛᱚ ᱯᱷᱮᱨᱟᱱᱥ ᱢᱟ ᱩᱱᱠᱩ ᱜᱮ ᱥᱮᱯᱮᱱ ᱴᱷᱮᱱ ᱜᱮᱠᱚ ᱦᱟᱨᱟᱣ ᱚᱪᱚᱭᱮᱱᱟ ᱵᱟᱨᱭᱟ ᱜᱚᱞᱛᱮ᱾
ᱦᱳᱭ ᱦᱳᱭ,
ᱚᱱᱟ ᱧᱤᱫᱟᱹ ᱦᱚᱸᱞᱤᱧ ᱧᱮᱞ ᱞᱮᱜ ᱜᱮᱭᱟ ᱠᱷᱮᱞ ᱫᱚ ᱡᱟᱦᱟᱸ ᱴᱤ ᱠᱚ ᱧᱟᱢ ᱧᱟᱢ ᱞᱮᱫᱟ ᱟᱨ ᱢᱤᱫᱴᱟᱝ ᱡᱟᱦᱟᱸ ᱠᱷᱮᱞ ᱠᱷᱮᱞ ᱛᱮ ᱡᱟᱦᱟᱸ ᱠᱚ ᱜᱚᱞ ᱠᱮᱫᱟ ᱢᱤᱫᱴᱟᱝ᱾
ᱦᱮᱸ ᱦᱩᱸ᱾ ᱛᱟᱦᱚᱞᱮ ᱜᱚᱝᱠᱮ ᱟᱵᱤᱱ ᱢᱟᱱᱮ ᱢᱟᱱᱮ ᱢᱟᱱᱮ ᱟᱵᱤᱱᱤᱜ ᱟᱭᱰᱚᱞ ᱫᱚ ᱚᱠᱚᱭ ᱠᱟᱱᱟᱭ?
ᱟᱹᱞᱤᱧ ᱫᱚ ᱦᱩᱭᱩᱜ ᱠᱟᱱᱟ ᱮᱢ ᱵᱟᱯᱤ᱾
ᱟᱪᱪᱷᱟ ᱟᱪᱪᱷᱟ ᱟᱪᱪᱷᱟ ᱚᱱᱟ ᱠᱷᱛᱤᱨ ᱥᱟᱯᱴᱟᱨ ᱵᱟᱝ
ᱦᱮᱸ ᱜᱚᱝᱠᱮ᱾
ᱟᱪᱪᱷᱟ ᱦᱟᱹᱜ᱾
ᱛᱟᱨᱯᱚᱨ ᱠᱚᱢ ᱵᱮᱥᱤ ᱩᱱᱠᱩ ᱱᱮᱭᱢᱟᱨ ᱦᱚᱸᱞᱤᱧ ᱥᱟᱯᱚᱴᱮ ᱜᱮᱭᱟ ᱱᱮᱭᱢᱟᱨ ᱦᱚᱸ ᱢᱟ ᱱᱮᱭᱢᱟᱨ ᱢᱟ ᱟᱹᱰᱤᱞ ᱟᱹᱰᱤ
ᱢᱟᱱᱮ ᱡᱚᱛᱚ ᱦᱚᱲ ᱜᱮ ᱢᱟᱱᱮ ᱢᱟᱱᱮ ᱧᱩᱛᱩᱢ ᱮᱛᱚ ᱠᱚ ᱠᱟᱢᱟᱣ ᱠᱟᱜ ᱢᱟᱱᱮ ᱟᱹᱰᱤ ᱦᱚᱲᱜᱮ ᱡᱚᱛᱚ ᱦᱚᱲ ᱜᱮᱠᱚ ᱠᱩᱥᱤᱭᱟᱠᱚᱣᱟ ᱮᱢᱚᱱ ᱠᱤ, ᱠᱮᱭᱟ ᱟᱹᱞᱤᱧ ᱦᱚᱸ ᱞᱤᱧ ᱠᱩᱥᱤᱭᱟᱠᱚ ᱜᱮᱭᱟ ᱩᱱᱠᱩ ᱠᱚᱫᱚ ᱩᱱᱠᱩ ᱯᱞᱮᱭᱟᱨ ᱠᱚᱫᱚ᱾ ᱱᱟᱢ ᱠᱚᱨᱮ ᱡᱟᱦᱟᱸᱭ ᱯᱞᱮᱭᱟᱨ ᱠᱚ ᱢᱮᱱᱟᱜ ᱠᱚᱛᱟ
ᱦᱮᱸ ᱦᱮᱸ ᱡᱮᱢᱚᱱ ᱢᱮᱥᱤ ᱨᱚᱱᱟᱞᱰᱳ ᱦᱮᱸᱥᱮ᱾
ᱦᱳᱭ᱾
ᱛᱟᱨᱯᱚᱨᱮ ᱜᱚᱝᱠᱮ ᱟᱵᱤᱱᱤᱡ ᱫᱚ ᱚᱠᱚᱭ ᱯᱷᱮᱵᱟᱨᱮᱴ ᱱᱚᱝᱠᱟᱱ ᱯᱞᱮᱭᱟᱨ ᱫᱚ?
ᱟᱹᱞᱤᱧ ᱤᱫᱤ ᱦᱚᱸ ᱜᱚᱢᱠᱮ ᱱᱩᱭ ᱨᱳᱱᱟᱞᱰᱳ᱾
ᱟᱪᱪᱷᱟ ᱟᱪᱪᱷᱟ ᱛᱚ ᱨᱳᱱᱟᱞᱰᱳ ᱫᱚ ᱜᱚᱝᱠᱮ᱾ ᱱᱩᱠᱩ ᱤᱱᱟᱹᱜᱮ ᱢᱤᱫᱴᱟᱝ ᱤᱭᱟᱹ ᱨᱮᱱᱟᱜ ᱟᱯᱥᱳᱥ ᱨᱮᱱᱟᱜ ᱠᱟᱛᱷᱟ ᱾ ᱳᱭᱟᱨᱞᱰ ᱠᱟᱯ ᱜᱮ ᱵᱟᱠᱚ ᱦᱟᱛ-ᱦᱟᱛ ᱦᱟᱛᱟᱣ ᱫᱟᱲᱮᱣ ᱠᱟᱣᱫᱟ ᱦᱮᱸ ᱥᱮ ᱢᱤᱫ ᱫᱷᱟᱣ ᱦᱚᱸ᱾
ᱦᱳᱭ ᱢᱚᱱᱮ ᱦᱟᱛᱟᱣ ᱞᱮᱫ ᱛᱟᱦᱮᱸ ᱟᱠᱚ, ᱦᱳᱭ ᱦᱟᱛᱟᱣ ᱞᱮᱫ ᱛᱟᱦᱮᱸ ᱟᱠᱚ ᱚᱱᱟ ᱟᱹᱰᱤ ᱫᱤᱱ ᱨᱮ᱾
ᱚ ᱟᱪᱪᱷᱟ ᱢᱟᱱᱮ ᱱᱤᱛᱚᱜ ᱡᱟᱦᱟᱸ ᱤᱭᱟᱹᱨᱮ ᱢᱮᱱᱟᱜᱼᱟ ᱚᱱᱟ ᱫᱚ ᱵᱟᱝ ᱨᱟᱜᱟᱜ ᱠᱟᱱᱟ ᱛᱚ ᱡᱟᱦᱟᱸ ᱢᱟᱱᱮ ᱦᱮᱸ ᱵᱟᱭ ᱠᱤᱱᱛᱩ ᱟᱹᱞᱤᱧ ᱦᱚᱸ
ᱟᱹᱞᱤᱧ ᱦᱚᱸᱞᱤᱧ ᱟᱹᱞᱤᱧ ᱦᱚᱞᱤᱧ ᱟᱥᱟ ᱞᱮᱫ ᱛᱟᱦᱮᱸᱱᱟ ᱱᱤᱭᱟᱹᱵᱟᱨ ᱡᱩᱫᱤ ᱦᱟᱛᱟᱣ ᱠᱮᱭᱟ ᱵᱷᱜᱤ ᱠᱚᱜᱼᱟ᱾ ᱪᱮᱫᱟᱜ ᱥᱮ ᱟᱹᱰᱤ ᱦᱚᱲ ᱜᱮᱠᱚ ᱟᱥᱟ ᱞᱮᱫ ᱛᱟᱦᱮᱸᱫ ᱪᱮᱫᱟᱜ ᱥᱮ ᱡᱷᱚᱛᱚ ᱢᱟᱱᱮ ᱟᱨ ᱡᱷᱚᱛᱚ ᱫᱮᱥ ᱨᱮᱱ ᱦᱚᱲ ᱜᱮᱠᱚ ᱦᱟᱛᱟᱣ ᱟᱠᱟᱜᱼᱟ ᱢᱮᱱᱠᱷᱟᱱ ᱱᱚᱣᱟ ᱯᱚᱨᱛᱩᱜᱟᱞ ᱡᱟᱦᱟᱸ ᱱᱩᱠᱩ ᱜᱮ ᱵᱟᱝ ᱠᱚ ᱦᱟᱛᱟᱣ ᱫᱟᱲᱮ ᱠᱟᱜᱼᱟ᱾
ᱦᱮᱸ ᱦᱮᱸ ᱦᱮᱸᱛᱟᱨᱯᱚᱨᱮ ᱜᱚᱝᱠᱮ᱾ ᱱᱤᱭᱟᱹ ᱫᱷᱟᱣ ᱫᱚ ᱢᱟᱱᱮ ᱚᱰᱤᱭᱮᱱᱥ ᱟᱜ ᱵᱮᱥᱤ ᱥᱟᱯᱳᱨᱴ ᱫᱚ ᱛᱟᱦᱮᱸ ᱠᱟᱱᱟ ᱰᱮ ᱤᱭᱟ ᱯᱨᱟᱭ ᱤᱭᱟ ᱵᱨᱟᱡᱤᱞ, ᱱᱮᱭᱢᱟᱨ᱾ ᱩᱱ ᱩᱱᱤ ᱡᱮ ᱦᱟᱱᱮ ᱠᱟᱢ ᱵᱮᱠ ᱠᱮᱫᱟᱭ ᱛᱚ᱾
ᱦᱳᱭ ᱦᱳᱭ᱾
ᱤᱧ
ᱟᱫᱚ ᱜᱚᱝᱠᱮ ᱩᱱᱤ ᱦᱚᱸ ᱢᱟᱱᱮ ᱵᱟᱡᱟᱣ ᱵᱟᱲᱟᱭ ᱱᱟᱭ ᱛᱚ ᱫᱚᱢᱮ ᱜᱮ ᱚᱱᱟ ᱠᱷᱟᱹᱛᱤᱨ ᱛᱮ
ᱦᱮᱸ ᱦᱮᱸ ᱦᱮᱸ ᱩᱱᱤᱭᱟᱜ ᱢᱟ ᱜᱚᱢᱠᱮ ᱟᱹᱰᱤ ᱜᱮ ᱯᱩᱨᱟᱹ ᱠᱟᱴᱟ ᱢᱟ ᱥᱤᱞᱟᱹᱭ ᱛᱮᱜᱮ ᱯᱮᱨᱮᱡ ᱪᱟᱵᱟ ᱟᱠᱟᱱ ᱛᱟᱭᱟ᱾ ᱢᱟᱱᱮ ᱼᱼ ᱦᱮᱸ ᱢᱟᱱᱮ ᱩᱱᱠᱩ ᱫᱚ ᱟᱹᱰᱤ ᱟᱹᱰᱤ ᱥᱴᱨᱟᱜᱮᱞ ᱥᱮ ᱟᱹᱰᱤ ᱢᱮᱦᱱᱚᱛ ᱠᱟᱫᱟ ᱠᱚ ᱠᱷᱮᱞ ᱱᱤᱭᱟᱹ ᱫᱚ᱾ ᱟᱫᱚ ᱩᱱᱠᱩ ᱫᱚ ᱠᱷᱮᱞ ᱠᱷᱮᱞ ᱨᱮᱱᱟᱜ ᱤᱭᱟᱹ ᱫᱚ ᱯᱩᱨᱟᱹᱣ ᱠᱟᱱ ᱛᱟᱠᱚᱣᱟ ᱟᱨᱚ᱾ ᱯᱚᱭᱥᱟ ᱠᱚ ᱩᱱᱟᱹᱜ ᱠᱚ ᱠᱟᱢᱟᱣ ᱠᱟᱫᱟ ᱩᱱᱠᱩ ᱫᱚ ᱪᱮᱫ ᱨᱮᱱᱟᱜ ᱦᱚᱸ ᱚᱵᱷᱟᱵ ᱵᱟᱱᱩᱜᱼᱟ ᱩᱱᱠᱩᱭᱟᱜ ᱫᱚ᱾
ᱦᱳᱭ ᱟᱫᱚ ᱩᱱᱠᱩ ᱚᱱᱛᱮ ᱫᱚ ᱦᱟᱸᱜ ᱚᱵᱟ ᱜᱮ ᱛᱚ᱾